ᱜᱮᱭᱟ ᱵᱮᱱ?
ᱦᱚᱸ, ᱟᱸᱡᱚᱢᱮᱫ ᱠᱟᱱ ᱜᱮᱭᱟᱞᱤᱧ ᱜᱚᱝᱠᱮ ᱾
ᱟᱪ-ᱪᱷᱟ, ᱴᱷᱤᱠ ᱜᱮᱭᱟ ᱾ ᱛᱟᱞᱦᱮ, ᱱᱟᱯᱟᱭ ᱵᱟᱲᱟ ᱜᱮᱭᱟ ᱵᱮᱱ?
ᱦᱳᱭ, ᱱᱟᱯᱟᱭ ᱵᱟᱲᱟ ᱜᱮ ᱾
ᱟᱪ-ᱪᱷᱟ ᱾
ᱦᱮᱸ ᱟᱹᱞᱤᱧ ᱦᱚᱸ ᱪᱟᱸᱫᱚ ᱵᱟᱵᱟᱣᱟᱜ ᱟᱥᱤᱨᱵᱟᱫᱽᱛᱮ ᱱᱟᱯᱟᱭ ᱵᱟᱲᱟ ᱜᱮᱭᱟᱞᱤᱧ ᱟᱨ ᱥᱟᱶᱛᱮ ᱚᱲᱟᱜ ᱠᱚᱨᱮ ᱦᱚᱸᱠᱚ ᱱᱟᱯᱟᱭ ᱵᱟᱲᱟ ᱜᱮᱭᱟ ᱜᱚᱜᱚ ᱵᱟᱵᱟ ᱵᱚᱭᱦᱟ ᱢᱤᱥᱨᱟ ᱠᱚ ᱛᱤᱱᱟᱹᱜ ᱢᱮᱱᱟᱜ ᱠᱚᱣᱟ ᱾ ᱟᱨ ᱚᱱᱠᱟᱜᱮ ᱡᱟᱛᱮ ᱡᱮᱢᱚᱱ ᱚᱝᱠᱟᱜᱮ ᱡᱟᱛᱮ ᱡᱮᱢᱚᱱ ᱱᱟᱯᱟᱭ ᱜᱮᱵᱚᱱ ᱛᱟᱦᱮᱸᱱ ᱾
ᱦᱮᱸ ᱦᱮᱸ ᱟᱥᱚᱜ ᱠᱟᱱᱟ ᱵᱚᱱ ᱟᱵᱩ ᱦᱚᱸ ᱡᱚᱛᱚ ᱦᱚᱲ ᱜᱮ ᱢᱚᱸᱡᱽ ᱟᱨ ᱱᱟᱯᱟᱭ ᱜᱮᱵᱚᱱ ᱛᱟᱦᱮᱸᱱ ᱢᱟ ᱾
ᱦᱳᱭ ᱦᱳᱭ, ᱥᱚᱜ, -ᱥᱚᱜ ᱛᱚᱵᱮ
ᱛᱚᱵᱮ, ᱦᱩᱞ ᱢᱟᱦᱟ ᱫᱚ ᱚᱠᱟ ᱠᱚᱥᱮᱫ ᱨᱮ ᱢᱟᱱᱟᱣ ᱦᱳᱭᱳᱜ ᱠᱟᱱᱟ ᱱᱤᱭᱟᱹ ᱵᱟᱨ ᱫᱚ?
ᱦᱳᱭ ᱜᱚᱝᱠᱮ, ᱴᱷᱤᱠ ᱜᱮᱵᱮᱱ ᱫᱤᱥᱟᱹ ᱭᱮᱫᱟ ᱾ ᱦᱩᱞ ᱢᱟᱦᱟ ᱫᱚ ᱚ ᱪᱮᱫ ᱵᱮᱱ ᱢᱮᱱᱟ ᱟᱞᱮ ᱥᱮᱫ ᱨᱮᱜᱮ ᱦᱟᱸᱜ ᱢᱟᱱᱟᱣ ᱫᱚᱞᱮ ᱢᱟᱱᱟᱣ ᱜᱮᱭᱟ ᱟᱞᱮ ᱥᱳᱨ- ᱨᱮ ᱾ ᱚᱲᱟᱜ ᱥᱳᱨ ᱨᱮᱜᱮ ᱦᱟᱸᱜ ᱦᱳᱭᱩᱜ-ᱟ ᱟᱫᱚ ᱚᱸᱰᱮ ᱜᱮ ᱦᱟᱸᱜ ᱡᱟᱠ ᱡᱚᱢᱚᱠ ᱞᱮ ᱢᱟᱱᱟᱣ ᱵᱟᱲᱟᱭᱟ ᱾ ᱟ-ᱨ-ᱨ ᱾ ᱟᱹᱰᱤ ᱢᱟᱨᱟᱝ ᱮᱨᱤᱭᱟ ᱛᱮ ᱢᱟᱱᱮ ᱤᱭᱟᱹ ᱞᱮ ᱫᱚᱦᱚ ᱠᱟᱫᱟ ᱦᱩᱞ ᱴᱟᱺᱰᱤ ᱞᱮ ᱫᱚᱦᱚ ᱠᱟᱫᱟ ᱥᱮᱞᱮ ᱦᱩᱭ ᱦᱚᱪᱚᱭᱟ ᱾ ᱛᱚ, ᱩᱱ ᱦᱤᱞᱳᱜ ᱞᱟᱹᱜᱤᱫ ᱛᱮ ᱢᱟᱱᱮ ᱚᱝᱠᱟᱜᱮ ᱢᱟᱨᱟᱝ ᱢᱟᱲᱟᱝ ᱯᱮᱲᱟ ᱠᱚᱦᱚᱸ ᱞᱮ ᱱᱮ ᱱᱮᱣᱛᱟ ᱵᱟᱲᱟ ᱠᱟᱫ ᱠᱚᱣᱟ ᱾ ᱛᱚ ᱦᱩᱞ ᱢᱟᱦᱟ ᱫᱚ ᱦᱟᱸᱜ ᱱᱚᱝᱠᱟ ᱠᱟᱱᱟ ᱢᱟᱱᱮ ᱚᱠᱟ ᱦᱤᱞᱳᱜ ᱟᱵᱩ ᱢᱟᱱᱮ ᱦᱩᱞ ᱢᱟᱦᱟ ᱦᱩᱭᱩᱜ ᱛᱟᱵᱚᱱᱟ ᱛᱚ ᱩᱱ ᱦᱤᱞᱳᱜ ᱢᱟ ᱮᱛᱮ ᱡᱚᱛᱚ ᱦᱚᱲ ᱜᱮᱵᱚᱱ ᱡᱟᱣᱨᱟᱜ ᱟᱵᱚᱱ ᱩᱢ ᱡᱟᱣᱨᱟᱜ ᱟᱵᱚᱱ ᱠᱤᱝ ᱵᱟ ᱰᱟᱹᱵᱽᱨᱟᱹ ᱥᱟᱯᱷᱟ ᱵᱟᱲᱟ ᱠᱟᱛᱮᱫ, ᱛᱚ ᱡᱚᱛᱚ ᱠᱷᱚᱱ ᱢᱟᱲᱟᱝ ᱠᱟᱹᱢᱤ ᱫᱚ ᱯᱟᱲᱟᱣᱱᱟ ᱱᱤᱭᱟᱹᱜᱮ ᱟᱵᱩᱨᱮᱱ ᱚᱠᱚᱭ ᱠᱤᱱ ᱵᱤᱥᱚᱭ ᱛᱮ ᱦᱩᱞ ᱢᱟᱦᱟ ᱵᱚᱱ ᱢᱟᱱᱟᱣᱮᱫ ᱠᱟᱱᱟ ᱦᱟᱸᱜ ᱩᱱᱠᱤᱱ ᱜᱮ ᱦᱟᱸᱜ ᱯᱚᱨᱛᱷᱚᱢ ᱨᱮ ᱢᱟᱱᱮ ᱢᱟᱱᱮ ᱤᱭᱟᱹ ᱟᱹᱨᱩᱵ ᱦᱮᱸ ᱟᱹᱨᱩ ᱥᱟᱯᱟ ᱢᱟ ᱞᱟᱦᱟ ᱨᱮᱢᱟ ᱛᱟᱦᱮᱸᱱ ᱜᱮᱭᱟ ᱡᱮᱱᱮ ᱵᱟ ᱛᱚ ᱟᱹᱨᱩ ᱥᱟᱯᱷᱟ ᱵᱟᱲᱟ ᱠᱟᱛᱮᱫ, ᱵᱟᱦᱟ ᱢᱟᱞᱟ ᱵᱟᱲᱟ ᱠᱟᱛᱮᱫ ᱵᱟᱹᱛᱤ ᱠᱚᱵᱚᱱ ᱡᱮᱨᱮᱫ ᱠᱤᱱᱟ ᱾ ᱫᱷᱩᱯ ᱫᱷᱩᱲᱟᱹ ᱥᱟᱶᱛᱮ ᱰᱚᱵᱚᱜ ᱡᱚᱦᱟᱨ ᱠᱤᱱᱟ ᱵᱩᱱ ᱥᱮ ᱟᱨᱦᱚᱸ ᱫᱮᱵᱟ ᱥᱮᱵᱟ ᱠᱤᱱᱟᱹᱵᱚᱱ ᱾ ᱛᱚ ᱚᱱᱟ ᱛᱟᱭᱚᱢ ᱦᱟᱸᱜ ᱢᱤᱫᱴᱮᱡ ᱪᱮᱫ ᱚᱠᱟᱴᱟᱜ ᱥᱚᱢᱚᱭ ᱨᱮᱪᱚᱝ ᱦᱟᱸᱜ ᱢᱤᱴᱤᱝ ᱫᱚᱦᱚ ᱠᱟᱱᱟ ᱦᱟᱸᱜ ᱥᱮ ᱜᱟᱯᱟᱞ ᱢᱟᱨᱟᱣ, ᱛᱚ ᱚᱱᱟ ᱵᱤᱥᱚᱭ ᱛᱮ ᱟᱵᱚᱨᱮᱱ ᱢᱟᱨᱟᱝ ᱯᱮᱲᱟ ᱠᱚ ᱦᱟᱸᱜ ᱢᱟᱱᱮ ᱟᱜᱟᱢ ᱫᱤᱱ ᱨᱮᱭᱟᱜ ᱱᱟᱜᱟᱢ ᱠᱟᱛᱷᱟ ᱠᱚ ᱞᱟᱹᱭ ᱵᱩᱱᱟ ᱦᱟᱸᱜ ᱾
ᱚ
ᱛᱚ ᱚᱸᱰᱮ ᱠᱷᱚᱡ ᱜᱤ ᱢᱟᱱᱮ ᱢᱟᱱᱮ ᱚᱝᱠᱟᱜᱮ ᱦᱟᱸᱜ ᱯᱨᱳᱜᱨᱟᱢ ᱫᱚ ᱦᱟᱸᱜ ᱯᱟᱨᱚᱢᱚᱜ-ᱟ ᱾ ᱟᱨ ᱥᱟᱶᱛᱮ ᱚᱱᱟ ᱢᱤᱴᱤᱝ ᱛᱟᱭᱚᱢ ᱥᱮ ᱵᱷᱟᱥᱚᱱ ᱛᱟᱭᱚᱢ ᱦᱟᱸᱜ ᱛᱷᱚᱲᱟᱜᱟᱱ ᱢᱤᱫ ᱵᱟᱨ ᱟᱵᱚᱣᱟᱜ ᱦᱟᱹᱠ ᱞᱟᱹᱜᱤᱫ ᱛᱮ ᱛᱷᱚᱲᱟ ᱢᱤᱫᱵᱟᱨ ᱜᱟᱯᱟ ᱯᱟᱞᱢᱟᱨᱟᱣ ᱦᱩᱭᱩᱜ-ᱟ ᱟᱨ ᱥᱟᱶᱛᱮ ᱢᱤᱫ ᱵᱟᱨ ᱮᱱᱮᱡ ᱥᱮᱨᱮᱧ ᱢᱟ ᱛᱟᱦᱮᱸᱱ ᱜᱮᱭᱟ ᱦᱟᱸᱜ, ᱟᱨ ᱡᱩᱫᱤ ᱚᱠᱚᱭ ᱠᱚ ᱪᱚᱝ ᱦᱚᱭ ᱛᱚ ᱠᱩᱪ ᱥᱮ ᱡᱟᱦᱟᱸᱱᱟᱜ ᱚᱱᱠᱟ ᱜᱮ ᱪᱮᱫ ᱠᱚ ᱪᱚᱝ ᱛᱟᱦᱮᱸᱱ ᱠᱷᱟᱱ ᱠᱚ ᱪᱤᱠᱟ ᱠᱮᱫ ᱜᱮ ᱦᱟᱸᱜ ᱾
ᱠᱚᱢᱯᱤᱴᱤᱥᱚᱱ ᱠᱚ ᱾
ᱦᱳᱭ ᱟᱫᱚ ᱤᱝᱠᱟ ᱠᱟᱛᱮᱫ ᱜᱮ ᱦᱟᱸᱜ ᱞᱮ ᱢᱟᱱᱟᱣ ᱵᱟᱲᱟᱭᱟ ᱦᱮᱸ ᱾
ᱦᱩᱭᱩᱜ ᱠᱟᱱᱟ ᱵᱟᱝᱢᱟ ᱱᱚᱛᱮ ᱨᱮ ᱵᱟᱨ ᱡᱟᱜᱟ ᱨᱮᱱᱟᱜ ᱯᱨᱳᱜᱨᱟᱢ ᱦᱩᱭᱩᱜ ᱠᱟᱱᱟ ᱢᱤᱫ ᱫᱚ ᱚᱡᱟᱨᱜᱩᱲᱤ ᱢᱤᱫ ᱫᱚ ᱟᱢᱜᱩᱲᱤ ᱟᱫᱚ ᱪᱮᱫ ᱞᱮᱠᱟ ᱵᱟᱱᱟᱨ ᱡᱟᱜᱟ ᱠᱟᱱ ᱜᱮᱭᱟ ᱚᱱᱠᱟ ᱜᱮ ᱞᱟᱹᱴᱩ ᱛᱮᱜᱮ ᱦᱩᱭᱩᱜ ᱠᱟᱱᱟ ᱦᱩᱞ ᱢᱟᱦᱟ ᱫᱚ?
ᱟᱪᱪᱷᱟ ᱟᱪᱪᱷᱟ ᱵᱟᱹᱵᱩ ᱪᱮᱫ ᱞᱤᱧ ᱢᱮᱱᱮᱫ ᱮᱰᱨᱮᱥ ᱢᱟ ᱞᱟᱹ-ᱞᱟᱹᱭ ᱢᱟ ᱵᱟᱝ ᱢᱮᱱᱮᱫ ᱠᱟᱱᱟ ᱾ ᱟᱫᱚ ᱚᱱᱮ ᱠᱚ ᱢᱮᱱᱟ, ᱦᱳᱭ ᱾ ᱪᱮᱫ ᱞᱮᱠᱟ ᱵᱮᱱ ᱢᱮᱱ ᱠᱮᱭᱟ ᱵᱟᱨ ᱯᱮ ᱡᱟᱜᱟ ᱨᱮ ᱡᱩᱫᱟᱹ ᱦᱩᱭᱩᱜ ᱠᱟᱱ ᱠᱷᱟᱡ ᱛᱚᱵᱮ ᱦᱮᱸ ᱵᱟᱨ ᱡᱟᱭᱜᱟ ᱨᱮ ᱡᱩᱫᱤ ᱦᱩᱭᱩᱜ ᱠᱟᱱ ᱠᱷᱟᱡ ᱚᱱᱟ ᱫᱚ ᱮᱛᱮᱫ ᱪᱮᱫ ᱞᱤᱧ ᱢᱮ ᱟᱹᱞᱤᱧ ᱫᱚ? ᱟᱨ ᱚᱱᱟ ᱠᱚᱢᱟ ᱮᱛᱮᱫ ᱞᱟᱹᱴᱩ ᱠᱚᱢᱤᱴᱤ ᱠᱚ ᱢᱮᱱᱟᱜ ᱠᱚᱣᱟ ᱾
ᱦᱳᱭ ᱦᱳᱭ ᱾
ᱡᱩᱫᱤ ᱵᱟᱨ ᱡᱟᱭᱜᱟᱟᱨ ᱨᱮ ᱡᱩᱫᱤ ᱠᱚ ᱦᱩᱭ ᱚᱪᱚᱭᱮᱫ ᱠᱟᱱ ᱠᱷᱟᱡ ᱮᱛᱮᱫ ᱟᱹᱞᱤᱧ ᱫᱚ ᱟᱨ ᱪᱮᱫ ᱞᱤᱧ ᱢᱮᱱᱟ ᱚᱱᱟ ᱵᱤᱤᱥᱚᱭ ᱛᱮᱫᱚ? ᱛᱚᱵᱮ ᱟᱹᱞᱤᱧ ᱫᱚ ᱱᱤᱭᱟᱹ ᱜᱮᱞᱤᱧ ᱢᱮᱱᱟ, ᱦᱳᱭ ᱞᱟᱹᱭ ᱵᱮᱱ ᱾
ᱞᱟᱹᱴᱩ ᱞᱟᱹᱴᱩ ᱞᱤᱰᱟᱨ ᱠᱚᱣᱟᱜ ᱢᱚᱛᱟᱢᱚᱛ ᱱᱤᱭᱮ ᱛᱮ ᱡᱟᱦᱟᱸ ᱞᱮᱠᱟ ᱚᱱᱟ ᱞᱮᱠᱟᱜᱮ ᱟᱯᱱᱟᱨ ᱫᱚ ᱢᱟᱱᱟᱣ ᱜᱚᱲᱚ ᱠᱚ ᱦᱩᱭᱩᱜ ᱠᱟᱱᱟ ᱥᱮ ᱪᱮᱫ? ᱚᱠᱚᱭ ᱚᱠᱟ ᱨᱮᱠᱚ ᱚᱠᱚᱭ ᱚᱠᱟᱨᱮ ᱚᱠᱚᱭ ᱚᱠᱟ ᱨᱮᱠᱚ ᱢᱟᱱᱟᱣᱫᱟ ᱚᱱᱟ ᱫᱚ ᱢᱟᱱᱟᱣ ᱫᱟᱲᱮᱜ ᱟᱠᱚ ᱱᱚᱣᱟ ᱢᱟ ᱡᱚᱛᱚ ᱦᱚᱲᱟᱜ ᱦᱟᱸᱠ ᱠᱟᱱ ᱛᱟᱵᱚᱱᱟ ᱛᱷᱚᱨ ᱾
ᱦᱳᱭ ᱟᱫᱚ ᱟᱹᱞᱤᱧ ᱫᱚ ᱱᱚᱣᱟᱣᱟ ᱜᱮ ᱢᱟᱱᱮ ᱢᱚᱡᱽ ᱞᱤᱧ ᱢᱮᱱᱟ ᱥᱮ ᱱᱚᱣᱟ ᱵᱤᱥᱚᱭ ᱛᱮᱜᱮ ᱡᱟᱹᱥᱛᱤ ᱞᱤᱧ ᱢᱮᱱᱟ ᱾ ᱡᱮ ᱟᱵᱚ ᱢᱟᱱᱮ ᱚᱠᱟ ᱨᱮ ᱦᱟᱸᱜ ᱵᱚᱱ ᱢᱟᱱᱟᱣ ᱦᱚᱪᱚᱭᱮᱫ ᱠᱟᱱ ᱛᱚᱵᱮ ᱞᱟᱹᱴᱩ ᱧᱚᱜ ᱮᱨᱤᱭᱟ ᱨᱮ ᱛᱤᱱᱟᱹᱜ ᱜᱟᱱ ᱪᱚᱝ ᱴᱚᱞᱟ ᱢᱤᱞᱟᱹᱣ ᱠᱟᱛᱮᱫ
ᱥᱮ ᱮᱨᱤᱭᱟ ᱢᱤᱞᱟᱹᱣ ᱠᱟᱛᱮᱫ ᱞᱟᱹᱴᱩ ᱧᱚᱜ ᱮᱨᱤᱭᱟ ᱨᱮ ᱥᱮ ᱴᱟᱺᱰᱤ ᱨᱮᱜᱮ ᱡᱟᱛᱮ ᱡᱮᱢᱚᱱ ᱵᱚᱱ ᱴᱟᱺᱰᱤ ᱦᱚᱪᱚᱭ᱾ ᱥᱮᱞᱮ ᱴᱟᱺᱰᱤ ᱦᱚᱪᱚᱭᱟ ᱾
ᱦᱮᱸ ᱦᱮᱸ ᱾
ᱟᱨ ᱚᱸᱰᱮᱜᱤ ᱡᱟᱛᱮ ᱡᱮᱢᱚᱱ ᱢᱟᱱᱟᱣ ᱦᱩᱭᱩᱜ ᱾
ᱦᱳᱭ ᱾
ᱥᱮ ᱦᱚᱪᱚ ᱞᱮᱠᱷᱟᱡ ᱡᱩᱛᱩᱜᱼᱟ, ᱟᱨ ᱪᱮᱫ ᱞᱮᱠᱟᱞᱤᱧ ᱢᱮᱱ ᱠᱮᱜᱼᱟ ᱟᱵᱚᱨᱮᱱ ᱚᱠᱚᱭ ᱠᱚ ᱦᱟᱸᱜ ᱢᱟᱱᱮ ᱢᱚᱦᱟᱥᱚᱭ ᱠᱚ ᱥᱮ ᱞᱟᱹᱴᱩ ᱞᱟᱹᱴᱩ ᱞᱤᱰᱟᱨ ᱾ ᱥᱮ ᱢᱟᱨᱟᱝ ᱯᱮᱲᱟ ᱠᱚᱵᱚᱱ ᱱᱮᱣᱛᱟ ᱵᱟᱲᱟ ᱟᱠᱟᱫ ᱠᱚ ᱩᱱᱠᱩ ᱢᱟᱱᱮ ᱟᱹᱰᱤ ᱡᱟᱹᱥᱛᱤ ᱧᱚᱜ ᱵᱷᱟᱥᱚᱱ ᱠᱚ ᱮᱢ ᱫᱟᱲᱮᱭᱟᱵᱚᱱᱟ ᱛᱚ ᱢᱤᱫ ᱡᱟᱭᱜᱟ ᱨᱮᱜᱮ ᱛᱟᱦᱮᱸ ᱠᱟᱛᱮᱫ ᱾
ᱦᱮᱸ ᱚᱱᱟ ᱫᱚ ᱢᱟᱱᱮ ᱟᱵᱚ ᱠᱚᱨᱮᱱ ᱦᱚᱲ ᱠᱚ ᱢᱚᱡᱽ ᱠᱚ ᱡᱟᱜᱽᱣᱟᱨᱚᱜᱼᱟ ᱢᱚᱡᱽ ᱾ ᱮ ᱢᱤᱫ ᱵᱟᱨ ᱠᱟᱛᱷᱟ ᱠᱚ ᱵᱩᱡᱷᱟᱹᱣᱟ, ᱱᱟᱜᱟᱢ ᱠᱟᱛᱷᱟ ᱠᱚ ᱵᱩᱡᱷᱟᱹᱣᱟ, ᱦᱩᱞ ᱨᱮᱭᱟᱜ ᱵᱤᱥᱚᱭ ᱛᱮᱫ ᱪᱮᱫ ᱠᱟᱱᱟ?
ᱦᱳᱭ ᱟᱨ ᱩᱱᱠᱩ ᱢᱟᱱᱮ ᱢᱟᱱᱮ ᱟᱨ ᱥᱟᱶᱛᱮ ᱚᱱᱮ ᱠᱚ ᱢᱮᱱᱟ ᱵᱟᱨᱯᱮ ᱜᱚᱴᱮᱡ᱾ ᱴᱷᱮᱱ ᱡᱩᱫᱤ ᱦᱩᱞ ᱢᱟᱦᱟ ᱡᱩᱫᱤ ᱵᱟᱝ ᱦᱩᱭᱩᱜ ᱠᱷᱟᱡ ᱥᱚ ᱵᱟᱝ ᱦᱩᱭ ᱞᱮᱱ ᱠᱷᱟᱱᱡ ᱥᱮᱢᱤᱴᱤᱝ ᱡᱮᱱᱮᱵᱟ᱾ ᱛᱚᱵᱮ ᱚᱱᱠᱟᱜᱮ ᱞᱤᱰᱟᱨ ᱠᱚᱦᱚᱸ ᱢᱟᱱᱮ ᱢᱤᱫ ᱡᱟᱭᱜᱟ ᱨᱮᱜᱮ ᱠᱚ ᱡᱩᱢᱤᱫ ᱫᱟᱲᱮᱭᱟᱜᱼᱟ ᱾ ᱟᱨ ᱡᱩᱢᱤᱫ ᱠᱟᱛᱮ ᱢᱟᱱᱮ ᱟᱭᱢᱟ ᱞᱮᱠᱟᱱ ᱟᱭᱢᱟ ᱫᱷᱟᱨᱟ ᱠᱟᱛᱷᱟ ᱵᱚᱱ ᱟᱸᱡᱚᱢ ᱫᱟᱲᱮᱭᱟᱵᱚᱱ ᱠᱟᱱᱟ ᱾ ᱛᱟᱨᱢᱟᱱᱮ ᱟᱠᱚ ᱛᱟᱞᱟᱨᱮ ᱦᱟᱹᱴᱤᱧ ᱵᱟᱝ ᱦᱩᱭᱩᱜᱼᱟ ᱛᱟᱨᱢᱟᱱᱮ ᱾
ᱟᱪᱪᱷᱟ ᱟᱪᱪᱷᱟ ᱾
ᱟᱫᱚ ᱵᱟᱨ ᱯᱮ ᱡᱟᱭᱜᱟ ᱨᱮ ᱦᱩᱭᱩᱜ ᱠᱟᱱ ᱠᱷᱟᱹᱛᱤᱨ ᱛᱮ ᱟᱠᱚ ᱛᱟᱞᱟᱨᱮ ᱦᱟᱹᱴᱤᱧ ᱦᱩᱭᱩᱜᱼᱟ ᱦᱳᱭᱛᱚ ᱯᱟᱨᱮ ᱾
ᱦᱳᱭ ᱦᱳᱭ ᱦᱳᱭ ᱾
ᱚᱱᱮ ᱚᱱᱠᱟᱱᱟᱜ ᱟᱹᱞᱤᱧ ᱫᱚᱞᱤᱧ ᱢᱮᱱ ᱠᱮᱭᱟ ᱾
ᱟᱪᱪᱷᱟ ᱟᱹᱰᱤ ᱢᱚᱸᱡᱽ ᱟᱫᱚ ᱮᱱᱦᱚᱸ ᱟᱹᱰᱤ ᱢᱚᱸᱡᱽ ᱵᱮᱱ ᱵᱟᱰᱟᱭ ᱠᱟᱱᱟ ᱦᱩᱞ ᱢᱟᱦᱟ ᱵᱤᱥᱚᱭ ᱛᱮ᱾ ᱟᱨ ᱢᱚᱡᱽ ᱜᱟᱞᱢᱟᱨᱟᱣ ᱵᱮᱱ ᱫᱚᱦᱚ ᱫᱟᱲᱮᱭᱟᱜ ᱠᱟᱱᱟ᱾ ᱟᱫᱚ ᱵᱟᱰᱟᱭ ᱨᱮᱭᱟᱜ ᱞᱟᱹᱠᱛᱤ ᱢᱮᱱᱟᱜ ᱜᱮᱭᱟ ᱡᱚᱛᱚ ᱡᱚᱛᱚ ᱦᱚᱲᱟᱜ ᱜᱮ ᱱᱚᱣᱟ ᱦᱩᱞ ᱢᱟᱦᱟ ᱵᱤᱥᱚᱭ ᱛᱮ ᱪᱮᱫᱟᱜ ᱥᱮ ᱟᱵᱚᱨᱮᱱ ᱵᱤᱨ ᱵᱷᱟᱱ ᱴᱟ ᱥᱤᱫᱟᱹ ᱠᱟᱹᱱᱦᱩ ᱛᱟᱹᱠᱤᱱ ᱟᱵᱚ ᱞᱟᱹᱜᱤᱫ᱾ ᱡᱤᱣᱤ ᱠᱤᱱ ᱮᱢ ᱠᱮᱫᱟ ᱟᱵᱚ ᱞᱟᱹᱜᱤᱫ ᱠᱤᱱ ᱞᱟᱹᱲᱦᱟᱹᱭᱱᱟ ᱱᱩᱠᱤᱱᱟᱜ ᱵᱤᱥᱚᱭ ᱛᱮ ᱢᱚᱸᱡᱽ ᱛᱮ ᱤᱛᱤᱦᱟᱥ ᱵᱟᱰᱟᱭ ᱫᱚ ᱡᱚᱛᱚ ᱦᱚᱲᱟᱜ ᱜᱮ ᱞᱟᱹᱠᱛᱤ ᱠᱟᱱᱟ ᱦᱮᱸ ᱥᱮ ᱵᱟᱝ?
ᱦᱳᱭ ᱦᱳᱭ ᱾
ᱛᱚ ᱚᱱᱠᱟ ᱜᱮ ᱟᱹᱞᱤᱧ ᱦᱚᱸ ᱟᱹᱰᱤ ᱜᱟᱱ ᱠᱤᱛᱟᱹᱵ ᱠᱚᱨᱮ ᱯᱟᱲᱦᱟᱣ ᱠᱟᱛᱮᱫ ᱱᱚᱣᱟ ᱠᱚ ᱠᱟᱛᱷᱟ ᱞᱤᱧ ᱵᱟᱰᱟᱭ ᱟᱠᱟᱫ ᱜᱮᱭᱟ, ᱟᱨ ᱢᱤᱫᱵᱟᱨ ᱢᱟᱨᱟᱝ ᱢᱟᱨᱟᱝ ᱜᱚᱢᱠᱮ ᱠᱚᱣᱟᱜ ᱨᱚᱲ ᱠᱚ ᱥᱮ ᱵᱟᱷᱟᱥᱚᱱ ᱠᱚ ᱟᱸᱡᱚᱢ ᱠᱟᱛᱮᱫ ᱦᱚᱸ ᱢᱤᱫᱵᱟᱨ ᱠᱟᱛᱷᱟ ᱞᱤᱧ ᱪᱮᱫ ᱠᱟᱜᱼᱟ ᱦᱩᱞ ᱢᱟ ᱵᱤᱥᱚᱭ ᱛᱮᱫᱚ ᱾ ᱟᱫᱚ ᱧᱮᱞᱮᱫ ᱠᱟᱱᱜᱮ ᱱᱤᱭᱟᱹ ᱵᱟᱨ ᱦᱚᱸ ᱛᱤᱱᱟᱹᱜ ᱡᱟᱠ ᱡᱚᱢᱚᱠ ᱛᱮ ᱦᱩᱭ ᱫᱟᱲᱮᱭᱟᱜ ᱠᱟᱱᱟ ᱾ ᱥᱚᱢᱵᱷᱚᱵ ᱚᱱᱦᱟᱹᱨᱤ ᱢᱚᱸᱡᱽ ᱛᱮᱞᱤᱧ ᱟᱛᱮᱱᱟ ᱟᱨ ᱡᱩᱫᱤ ᱱᱚᱝᱠᱟᱱ ᱟᱹᱛ ᱚᱠᱛ ᱚᱯᱥᱚᱨ ᱧᱟᱢᱚᱜᱼᱟ ᱡᱮ
ᱦᱳᱭ ᱾
ᱚᱱᱟᱮ ᱩᱥᱩᱞ ᱯᱤᱸᱰᱟᱹ ᱨᱮ ᱫᱩᱲᱩᱵ ᱠᱟ ᱚᱱᱮ ᱩᱥᱩᱞ ᱯᱤᱸᱰᱟ ᱨᱮ ᱫᱳᱲᱳᱵ ᱠᱟᱛᱮᱜ ᱡᱩᱫᱤ ᱢᱤᱫᱵᱟᱨ ᱠᱟᱛᱷᱟ ᱜᱟᱞᱢᱟᱨᱟᱣ ᱨᱮᱭᱟᱜ ᱡᱟᱭᱜᱟ ᱞᱤᱧ ᱧᱟᱢᱟ ᱮᱸᱰᱮᱠᱷᱟᱱ ᱟᱹᱞᱤᱧ ᱦᱚᱸ ᱟᱹᱞᱤᱧᱟᱜ ᱵᱟᱠᱷᱨᱟ ᱟᱹᱞᱤᱧᱟᱜ ᱵᱟᱰᱟᱭᱟᱜ ᱞᱤᱧ ᱥᱮᱭᱟᱨᱟ ᱾
ᱦᱳᱭ ᱾ ᱴᱷᱤᱠ ᱜᱮᱵᱮᱱ ᱢᱮᱱ ᱠᱮᱫᱟ ᱟᱨ ᱚᱱᱮ ᱠᱚ ᱢᱮᱱᱟ ᱦᱩᱞ ᱢᱟᱦᱟ ᱦᱤᱞᱳᱜ ᱫᱚ ᱡᱚᱛᱚ ᱦᱚᱲᱜᱮ ᱢᱟᱱᱮ ᱪᱟᱞᱟᱜ ᱡᱟᱹᱨᱩᱲ ᱵᱚᱱᱟ ᱟᱨ ᱵᱟᱰᱟᱭ ᱞᱟᱹᱠᱛᱤ ᱠᱟᱱ ᱜᱮᱛᱟ ᱵᱚᱱᱟ᱾ ᱟᱨ ᱚᱱᱟ ᱵᱤᱥᱚᱭ ᱛᱮ ᱡᱩᱫᱤ ᱟᱵᱚ ᱡᱩᱫᱤ ᱵᱟᱵᱚᱱ ᱵᱟᱰᱟᱭ ᱠᱷᱟᱱ ᱛᱚᱵᱮ ᱚᱱᱮ ᱠᱚ ᱢᱮᱱᱟ᱾ ᱧᱩᱛᱩᱢ ᱨᱮᱭᱟᱜ ᱥᱟᱱᱛᱟᱲ ᱡᱟᱹᱛ ᱠᱟᱹᱢᱤ ᱨᱮᱭᱟᱜ ᱫᱚ ᱦᱟᱸᱜ ᱵᱟᱵᱚᱱ ᱦᱩᱭᱩᱜ ᱠᱟᱱᱟ᱾
ᱳᱭ ᱦᱳᱭ
ᱛᱚ ᱟᱨ ᱡᱚᱛᱚ ᱦᱚᱲᱜᱮ ᱡᱮᱢᱚᱱ ᱵᱚᱱ ᱵᱟᱰᱟᱭ ᱫᱚᱦᱚ ᱠᱟᱜ ᱡᱮ ᱦᱩᱞ ᱢᱟᱦᱟ ᱫᱚ ᱪᱮᱫ ᱞᱟᱹᱜᱤᱫ ᱠᱟᱱᱟ ᱟᱨ ᱪᱮᱫᱟᱜ᱾ ᱠᱚ ᱦᱩᱭ ᱦᱚᱪᱚᱭᱮᱫᱟ ᱟᱨ ᱚᱠᱚᱭ ᱵᱤᱥᱚᱭ ᱛᱮᱠᱚ ᱦᱩᱭ ᱦᱚᱪᱚᱭᱮᱫᱟ᱾ ᱛᱚ ᱟᱹᱞᱤᱧ ᱟᱸ ᱢᱟᱲᱟᱝ ᱨᱮ ᱢᱤᱫᱴᱮᱱ ᱠᱟᱛᱷᱟ ᱱᱤᱭᱟᱹ ᱜᱮᱞᱤᱧ ᱢᱮᱱᱟ᱾ ᱡᱮ ᱛᱚᱵᱮ ᱦᱩᱞ ᱢᱟᱦᱟ᱾ ᱫᱚ ᱟᱵᱚᱣᱟᱜ ᱫᱚ ᱢᱟᱱᱮ ᱢᱤᱫᱴᱮᱱ ᱠᱷᱩᱥᱤ ᱟᱨ ᱨᱟᱹᱥᱠᱟᱹ ᱞᱮᱠᱟᱱᱟᱜ ᱫᱤᱱ ᱫᱚ ᱛᱟᱦᱮᱸ ᱵᱟᱝ ᱠᱟᱱ ᱛᱟᱵᱚᱱᱟ᱾ ᱫᱩᱠ ᱨᱤᱭᱟᱜ ᱜᱮ ᱫᱤᱱ ᱠᱟᱱᱟ ᱛᱚᱵᱮ᱾ ᱟᱭᱢᱟ ᱜᱮ ᱦᱟᱸᱜ ᱚᱱᱠ ᱜᱮ ᱦᱟᱸ ᱠᱩᱲᱤ ᱠᱚᱲᱟ ᱢᱤᱫ ᱵᱟᱨ ᱞᱤᱧ ᱧᱮᱞ ᱵᱟᱲᱟ ᱠᱚᱣᱟ᱾ ᱛᱚ ᱢᱮᱱ ᱵᱟᱲᱟᱭᱟᱠᱚ ᱡᱮ ᱦᱩᱞ ᱢᱟᱦᱟ ᱦᱤᱡᱩᱜ ᱠᱟᱱᱟ᱾ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱟᱨ ᱥᱟᱹᱨᱤᱜᱮ ᱦᱮᱡ ᱵᱟᱲᱟ ᱠᱟᱛᱮᱫ ᱟᱹᱰᱤ ᱨᱟᱹᱥᱠᱟᱹ ᱡᱟᱠᱼ ᱡᱚᱢᱚᱠ᱾ ᱛᱟᱦᱮᱱ ᱜᱮᱭᱟ ᱠᱚ ᱛᱚᱵᱮ ᱦᱮᱸ ᱨᱟᱹᱥᱠᱟᱹ ᱡᱟᱹᱨᱩᱲ ᱜᱮᱭᱟ᱾ ᱨᱟᱹᱥᱠᱟᱹᱜ ᱡᱟᱨᱩᱲ ᱜᱮᱭᱟ ᱚᱱᱟ ᱫᱚ ᱵᱟᱹᱞᱤᱧ ᱢᱮᱱᱫᱟ ᱨᱟᱹᱥᱠᱟᱹᱜ ᱡᱟᱨᱩᱲ ᱜᱮᱭᱟ ᱛᱚᱵᱮ ᱦᱮᱸ᱾ ᱡᱟᱛᱮ ᱡᱮᱢᱚᱱ ᱱᱤᱭᱟᱹ ᱦᱚᱸᱠᱚ ᱵᱟᱰᱟᱭ ᱫᱚᱦᱚ ᱠᱟᱜ ᱡᱮ ᱦᱩᱞ ᱢᱟᱦᱟ ᱦᱤᱞᱳᱜ ᱫᱚ᱾ ᱢᱟᱱᱮ ᱨᱟᱹᱥᱠᱟᱹ ᱨᱮᱭᱟᱜ ᱮᱠᱪᱩᱭᱮᱞᱤ ᱫᱤᱱ ᱫᱚ ᱵᱟᱝ ᱠᱟᱱᱟ᱾
ᱦᱳᱭ ᱦᱳᱭ
ᱚᱱᱮ ᱚᱱᱠᱟ
ᱢᱤᱫᱴᱮᱱ ᱱᱚᱣᱟ ᱫᱚ ᱢᱤᱫᱴᱮᱱ ᱦᱩᱞ ᱛᱟᱦᱮᱸ ᱠᱟᱱᱟ ᱱᱩᱱ ᱚᱠᱛᱮ ᱨᱮᱫᱚ ᱟᱵᱚᱨᱮᱱ᱾ ᱵᱤᱨ ᱵᱟᱱᱴᱟ ᱠᱚᱣᱟᱜ ᱢᱟᱭᱟᱢ ᱞᱤᱸᱡᱤ ᱞᱮᱱᱟ ᱩᱱ᱾ ᱛᱮ ᱫᱚ ᱟᱵᱚᱨᱮᱱ ᱵᱤᱨ ᱵᱟᱱᱴᱟ ᱠᱚᱠᱚ ᱜᱩᱨ ᱞᱮᱱᱟ ᱱᱚᱝᱠᱟᱱ ᱫᱤᱱ ᱨᱮᱫᱚ᱾ ᱢᱤᱫᱴᱮᱱ ᱥᱚᱢᱟᱡᱽ ᱡᱟᱜᱽᱣᱟᱨᱚᱜ ᱞᱮᱠᱟᱱ ᱵᱟᱹᱭᱥᱤ ᱠᱟᱱ ᱛᱟᱵᱚᱱᱟ ᱥᱮ ᱱᱚᱣᱟ ᱫᱚ ᱢᱤᱫᱴᱮᱱ ᱟᱵᱚ᱾ ᱮᱠ ᱡᱩᱴᱩᱜ ᱨᱮᱭᱟᱜ ᱢᱤᱫᱴᱮᱱ ᱥᱚᱢᱚᱭ ᱠᱟᱱ ᱛᱟᱵᱚᱱᱟ ᱱᱚᱝᱠᱟᱱ ᱚᱠᱛᱮ ᱨᱮ ᱡᱩᱫᱤ ᱮᱱᱮᱡ ᱥᱮᱨᱮᱧ ᱛᱮᱵᱚᱱ ᱨᱟᱹᱥᱼᱼ ᱨᱤᱠᱟᱹᱭᱟ ᱮᱸᱰᱮᱠᱷᱟᱱ ᱟᱹᱰᱤ ᱟᱸᱴ ᱫᱚ ᱵᱟᱭ ᱥᱟᱡᱟᱜᱼᱟ ᱪᱮᱫᱟᱜ ᱥᱮ ᱦᱩᱞ ᱢᱟᱦᱟ ᱨᱮᱭᱟᱜ ᱡᱟᱦᱟᱸ ᱩᱫᱽᱫᱮᱥᱚ᱾ ᱚᱱᱟ ᱩᱫᱽᱫᱮᱥᱚ ᱫᱚ ᱚᱱᱟ ᱫᱚ ᱵᱟᱝ ᱠᱟᱱᱟ ᱡᱮ ᱮᱱᱮᱡ ᱥᱮᱨᱮᱧ ᱠᱟᱛᱮᱜ ᱟᱵᱚ ᱦᱚᱲᱢᱚ ᱢᱚᱱᱮ ᱡᱤᱣᱤ ᱵᱚᱱ ᱨᱟᱹᱥᱼᱼ ᱛᱟᱵᱚᱱᱟ ᱚᱱᱠᱟ ᱫᱚ ᱵᱟᱝ ᱠᱟᱱᱟ ᱩᱱ ᱦᱤᱞᱳᱜ ᱫᱚ ᱟᱵᱚᱣᱟᱜ ᱦᱚᱠ ᱚᱫᱷᱤᱠᱟᱨ ᱞᱟᱹᱜᱤᱫ᱾ ᱞᱟᱹᱲᱦᱟᱹᱭᱚᱜ ᱨᱮᱭᱟᱜ ᱢᱤᱫ ᱵᱟᱨ ᱠᱟᱛᱷᱟ ᱜᱟᱞᱢᱟᱨᱟᱣ ᱥᱮ ᱢᱤᱫ ᱵᱟᱨ ᱟᱸ᱾ ᱵᱟᱝ ᱵᱟᱰᱟᱭ ᱠᱚ ᱦᱚᱲ ᱵᱟᱰᱟᱭ ᱚᱪᱚ ᱠᱚ ᱨᱮᱭᱟᱜ ᱢᱤᱫᱴᱮᱱ ᱫᱤᱱ ᱠᱟᱱ ᱛᱟᱵᱚᱱᱟ ᱦᱮᱸ᱾
ᱦᱩᱸ ᱦᱩᱸ ᱦᱳᱭ ᱟᱨ ᱮᱱᱮᱡ ᱥᱮᱨᱮᱧ ᱥᱮ ᱨᱟᱹᱥᱠᱟᱹ ᱵᱟᱲᱟᱜ ᱞᱟᱹᱜᱤᱫ ᱛᱮᱢᱟ ᱮᱴᱟᱜ ᱫᱤᱱ ᱦᱚᱸ ᱢᱮᱱᱟᱜ ᱜᱮᱭᱟ᱾ ᱛᱚᱵᱮ ᱦᱩᱞ ᱞᱮᱠᱟᱱᱟᱜ ᱢᱤᱫᱴᱮᱡ ᱫᱤᱱ ᱫᱚ ᱮᱱᱛᱮᱫ ᱵᱟᱨ ᱵᱟᱨ ᱵᱟᱝ ᱦᱤᱡᱩᱜ ᱜᱮᱭᱟ ᱟᱨ ᱦᱩᱞ᱾ ᱦᱩᱞ ᱛᱤᱨᱤᱥ ᱡᱩᱱ ᱚᱠᱟᱴᱟᱜ ᱦᱩᱞ ᱢᱟᱦᱟ ᱫᱤᱱ ᱚᱠᱛᱮ ᱨᱮ ᱚᱠᱟ᱾ ᱦᱟᱸᱜ ᱢᱟᱱᱮ ᱠᱟᱛᱷᱟ ᱠᱚ ᱢᱮᱱᱚᱜ ᱚᱱᱟ ᱠᱚᱦᱟᱸ ᱢᱟᱱᱮ ᱠᱟᱛᱷᱟ ᱠᱚ ᱢᱮᱱᱟ ᱚᱱᱟ ᱠᱟᱛᱷᱟ ᱫᱚ ᱮᱱᱛᱮ ᱢᱟᱱᱮ ᱦᱩᱞ ᱫᱤᱱ ᱨᱮᱜᱮ ᱮᱱᱛᱮᱫ ᱢᱮᱱᱚᱜ ᱠᱟᱱᱟ ᱡᱟᱹᱥᱛᱤ ᱫᱚ᱾ ᱟᱨ ᱚᱸᱰᱮ ᱜᱮ ᱢᱚᱡᱽ ᱛᱟᱦᱮᱱ ᱠᱟᱱᱟ ᱟᱨ ᱚᱱᱟ ᱠᱟᱛᱷᱟ ᱫᱚ ᱢᱟᱱᱮ᱾ ᱮᱴᱟᱜ ᱮᱴᱟᱜ ᱥᱚᱢᱚᱭ ᱥᱮ ᱮᱴᱟᱜ ᱮᱴᱟᱜ ᱫᱤᱱ ᱨᱮᱫᱚ ᱦᱟᱸᱜ ᱵᱟᱝ ᱢᱮᱱᱚᱜᱼᱟ ᱟᱨ ᱠᱷᱩᱥᱤ ᱨᱟᱹᱥᱼᱼ ᱮᱴᱟᱜ ᱮᱴᱟᱜ ᱫᱤᱱ ᱨᱮ ᱢᱟ ᱛᱟᱦᱮᱱ ᱠᱟᱱ ᱜᱮᱭᱟ᱾ ᱦᱩᱞ ᱢᱟᱦᱟ ᱦᱤᱞᱳᱜ ᱫᱚ ᱮᱱᱛ ᱟᱵᱚᱣᱟᱜ ᱜᱟᱯᱟᱞᱢᱟᱨᱟᱣ ᱫᱚ ᱱᱤᱭᱟᱹ ᱠᱟᱱ ᱜᱮᱭᱟ ᱡᱮ᱾ ᱢᱟᱱᱮ ᱟᱸ᱾ ᱟᱵᱚ ᱪᱮᱫ ᱞᱮᱠᱟ ᱵᱚᱱ ᱡᱩᱢᱤᱫᱚᱜᱼᱟ ᱪᱮᱫ ᱞᱮᱠᱟ ᱵᱚᱱ ᱞᱟᱦᱟᱜᱼᱟ ᱟᱵᱚᱣᱟᱜ ᱥᱚᱢᱟᱡᱽ ᱪᱮᱫ ᱞᱮᱠᱟ ᱵᱚᱱ ᱞᱟᱦᱟᱭᱟ᱾ ᱥᱮ ᱥᱚᱨᱠᱟᱨ ᱥᱮᱫ ᱠᱷᱚᱱ ᱟᱵᱚᱣᱟᱜ ᱢᱤᱫ ᱵᱟᱨ ᱦᱚᱠ ᱟᱹᱭᱫᱟᱹᱨᱤ ᱪᱮᱫᱠᱟ ᱵᱚᱱ᱾ ᱦᱳᱭ ᱛᱚ ᱚᱱᱟᱠᱚ ᱵᱤᱥᱚᱭ ᱛᱮᱜᱮ ᱜᱟᱯᱟᱞᱢᱟᱨᱟᱣ ᱫᱚ ᱮᱱᱛᱮᱫ ᱢᱮᱱ ᱠᱟᱛᱷᱟ ᱫᱚ ᱠᱟᱱᱟ᱾ ᱟᱨ ᱟᱵᱚ ᱡᱩᱫᱤ᱾ ᱩᱱᱞᱟᱹ ᱡᱩᱫᱤ ᱠᱩᱥᱤ ᱟᱨ ᱨᱟᱹᱥᱠᱟᱹ ᱨᱮᱜᱮ ᱡᱩᱫᱤ ᱢᱟᱛᱟᱞ ᱵᱚᱱ ᱛᱟᱦᱮᱸᱱ ᱠᱷᱟᱱ, ᱛᱚᱵᱮ ᱱᱚᱣᱟ ᱠᱚ ᱜᱟᱯᱟᱞ ᱢᱟᱨᱟᱣ ᱫᱚ ᱛᱤᱸᱥ ᱦᱚᱸ ᱵᱟᱱ। ᱜᱟᱯᱟᱞᱢᱟᱨᱟᱣᱟ, ᱟᱨ ᱱᱮᱛᱟᱨ ᱡᱮ ᱞᱮᱠᱟ ᱵᱮᱱ ᱢᱮᱱ ᱠᱮᱭᱟ ᱾ ᱥᱚᱢᱚᱭ ᱦᱚᱸ, ᱟᱹᱰᱤ ᱩᱥᱟᱹᱨᱟ ᱪᱟᱞᱟᱜ ᱠᱟᱱᱟ, ᱞᱟᱦᱟ ᱞᱮᱠᱟ, ᱥᱚᱢᱚᱭ ᱵᱟᱝ ᱛᱟᱦᱮᱱ ᱠᱟᱱᱟ ᱾ ᱥᱚᱢᱳᱭ ᱢᱟᱱᱮ, ᱟᱹᱰᱤ ᱠᱚᱢ ᱜᱮ, ᱵᱩᱡᱷᱟᱹᱜ ᱠᱟᱱᱟ ᱾ ᱡᱟᱦᱟᱸᱱᱟᱜ ᱢᱤᱫᱴᱮᱡ, ᱡᱟᱦᱟᱸᱱᱟᱜ ᱵᱚᱱ, ᱪᱮᱠᱟᱭ ᱠᱷᱟᱡ, ᱢᱟᱱᱮ ᱥᱚᱢᱚᱭ ᱜᱮ, ᱵᱟᱝ ᱠᱩᱞᱟᱹᱜᱼᱟ ᱾ ᱱᱟ, ᱚᱱᱟᱛᱮ ᱚᱠᱟ ᱦᱤᱞᱳᱜ, ᱚᱠᱟ ᱴᱟᱜ, ᱪᱮᱫ ᱠᱟᱹᱢᱤ ᱡᱚᱞᱟ ᱾ ᱚᱱᱟ ᱜᱮ, ᱡᱚᱛᱚ ᱡᱮᱢᱚᱱ ᱢᱟᱲᱟᱝ, ᱚᱱᱟ ᱛᱟᱭᱚᱢ, ᱡᱩᱫᱤ ᱥᱚᱢᱚᱭ ᱵᱟᱧᱪᱟᱜ ᱠᱷᱟᱱᱡ, ᱪᱮᱫ ᱪᱤᱠᱟᱹ, ᱡᱟᱹᱨᱩᱲᱟ ᱾ ᱚᱱᱟ ᱫᱚ, ᱛᱟᱭᱚᱢ ᱨᱮᱭᱟᱜ, ᱠᱟᱛᱷᱟ ᱠᱟᱱᱟ ᱾
ᱟᱨ, ᱞᱮᱠ ᱞᱮᱠ ᱫᱤᱱ ᱨᱮ, ᱞᱮᱠ ᱞᱮᱠ ᱵᱚᱱ, ᱠᱟᱹᱢᱤᱭᱟ ᱾ ᱡᱮᱞᱮᱠᱟ ᱦᱩᱞ ᱢᱟᱦᱟ ᱨᱮ, ᱡᱩᱫᱤ ᱵᱚᱱ, ᱮᱱᱮᱡ ᱥᱮᱨᱮᱧ ᱠᱷᱟᱱ, ᱛᱚᱵᱮ, ᱵᱟᱦᱟ ᱥᱚᱨᱦᱟᱭ ᱨᱮᱫᱚ, ᱪᱮᱫ ᱵᱚᱱ, ᱪᱤᱠᱟᱹᱭᱟ? ᱚᱱᱟ, ᱮᱱᱮᱡ ᱥᱮᱨᱮᱧ ᱨᱟᱹᱥᱠᱟᱹ ᱞᱟᱹᱜᱤᱫ ᱢᱟ, ᱮᱠᱥᱴᱨᱟ ᱫᱤᱱ ᱢᱮᱱᱟᱜ
ᱦᱮᱸ, ᱢᱮᱱᱟᱜ ᱛᱟᱵᱚᱱᱟ ᱾ ᱦᱮᱸ ᱵᱟᱦᱟ ᱢᱮᱱᱟᱜ ᱛᱟᱵᱚᱱᱟ, ᱥᱚᱦᱨᱟᱭ ᱢᱮᱱᱟᱜ ᱛᱟᱵᱚᱱᱟ ᱾ ᱚᱱᱟ ᱫᱚ, ᱮᱠᱮᱱ ᱢᱟᱱᱮ, ᱮᱱᱮᱡ ᱥᱮᱨᱮᱧ ᱨᱮᱭᱟᱜ ᱢᱤᱫ ᱢᱟᱱᱮ, ᱤᱭᱟᱹ ᱠᱟᱱᱟ, ᱫᱤᱱ ᱠᱟᱱᱟ ᱾
ᱦᱳᱭ, ᱦᱳᱭ ᱾ ᱛᱚ, ᱴᱷᱤᱠ ᱜᱮᱭᱟ, ᱟᱹᱰᱤ ᱢᱚᱸᱡᱽ ᱜᱟᱞᱢᱟᱨᱟᱣ ᱦᱩᱭᱩᱜ ᱠᱟᱱᱟ ᱾ ᱟᱵᱩᱣᱟᱜ, ᱡᱟᱹᱛᱤ ᱨᱮᱭᱟᱜ, ᱢᱤᱫᱴᱮᱱ ᱤᱛᱤᱦᱟᱥ, ᱟᱞᱚ ᱢᱮᱴᱟᱜ ᱛᱟᱵᱚᱱ ᱢᱟ ᱾ ᱦᱩᱞ ᱢᱟᱦᱟ, ᱢᱟᱱᱟᱣ ᱢᱟᱱᱟᱣ ᱛᱮ, ᱵᱩᱞ ᱢᱟᱦᱟ, ᱟᱞᱚ ᱵᱚᱱ ᱢᱟᱱᱟᱣ ᱢᱟ, ᱱᱚᱣᱟ ᱠᱚᱜᱮ, ᱟᱵᱚ, ᱠᱚ ᱨᱮᱱ ᱥᱚᱢᱟᱡᱽ ᱨᱮᱱ, ᱦᱚᱲ ᱢᱚᱡᱽ ᱵᱚᱱ, ᱵᱩᱡᱷᱟᱹᱣ ᱠᱚᱢᱟ ᱾ ᱟᱨ ᱫᱟᱲᱮᱭᱟᱜ ᱵᱷᱳᱨ ᱟᱨ ᱱᱚᱣᱟ ᱦᱩᱞ ᱢᱟᱦᱟ ᱨᱮᱭᱟᱜ, ᱤᱛᱤᱦᱟᱥ ᱤᱫᱤ ᱠᱟᱛᱮᱫ, ᱟᱵᱚ, ᱟᱹᱛᱩ ᱥᱚᱢᱟᱡᱽ ᱨᱮᱱ, ᱦᱚᱲ ᱴᱷᱮᱱ ᱵᱚᱱ, ᱯᱟᱥᱱᱟᱣ ᱢᱟ ᱾ ᱱᱚᱣᱟ ᱜᱮ, ᱤᱧ ᱥᱮᱫ ᱠᱷᱚᱱ ᱦᱚᱸ, ᱟᱸᱥ ᱡᱚᱝ ᱛᱟᱦᱮᱱᱚᱜᱼᱟ ᱾
ᱟᱦ, ᱦᱳᱭ ᱦᱳᱭ, ᱥᱟᱶᱛᱮ ᱚᱱᱟ ᱛᱟᱞᱟᱨᱮ, ᱟᱹᱞᱤᱧ ᱟᱨ ᱟᱨᱦᱚᱸ, ᱢᱤᱫᱴᱮᱱ ᱠᱟᱛᱷᱟ ᱢᱮᱱ ᱞᱤᱧ, ᱜᱚᱴᱟᱭᱟ ᱾ ᱞᱟᱹᱭ ᱥᱚᱫᱚᱨ ᱵᱮᱱᱟ ᱞᱤᱧ, ᱜᱚᱴᱟᱭᱟ ᱾
ᱟᱪᱪᱷᱟ, ᱢᱟ ᱞᱟᱹᱭ ᱵᱮᱱ?
ᱱᱮᱛᱟᱨ ᱪᱮᱫ ᱞᱮᱠᱟ, ᱵᱮᱱ ᱧᱮᱞ ᱠᱮᱭᱟ? ᱟᱵᱚᱣᱟᱜ, ᱢᱮᱱ ᱩᱨᱩᱢ ᱩᱯᱨᱩᱢ ᱥᱮ, ᱨᱟᱹᱥᱠᱟᱹᱜ ᱨᱮᱭᱟᱜ, ᱢᱤᱫ ᱵᱟᱨ ᱪᱮᱫ ᱠᱚᱪᱚᱝ ᱢᱮᱱᱟᱜ ᱛᱟᱵᱚᱱᱟ, ᱫᱚᱝ ᱞᱟᱜᱽᱲᱮ, ᱮᱱᱮᱡ ᱥᱮᱨᱮᱧ, ᱥᱟᱶᱛᱮ ᱢᱮᱱᱟᱜ ᱛᱟᱵᱚᱱᱟ, ᱤᱭᱟᱹ᱾ ᱛᱩᱢᱫᱟᱜ ᱴᱟᱢᱟᱠ, ᱦᱮᱸ ᱥᱮ ᱵᱟᱝ, ᱛᱚ ᱟᱵᱚ ᱡᱩᱫᱤ, ᱟᱹᱰᱤ ᱜᱟᱱ ᱛᱮᱵᱚᱱ, ᱨᱟᱹᱥᱠᱟᱹᱜ ᱠᱷᱟᱡ, ᱛᱚᱵᱮ, ᱱᱚᱣᱟ ᱠᱚᱛᱮ ᱜᱮ ᱦᱟᱸᱜ, ᱵᱚᱱ ᱨᱟᱹᱥᱠᱟᱹᱜ ᱠᱟᱱᱟ, ᱛᱚᱵᱮ ᱱᱮᱛ ᱛᱟᱨ, ᱱᱚᱝᱠᱟ ᱧᱮᱞᱚᱜ ᱠᱟᱱᱟ, ᱱᱚᱣᱟ ᱠᱚ ᱵᱟᱫ ᱠᱟᱛᱮ, ᱟᱹᱰᱤ ᱟᱭᱢᱟ, ᱜᱟᱱ ᱜᱮ ᱦᱟᱸᱜ, ᱢᱟᱱᱮ, ᱢᱮᱱᱟᱜ ᱠᱚᱣᱟ ᱦᱟᱸᱜ, ᱢᱟᱱᱮ, ᱰᱤᱡᱮ, ᱞᱟᱜᱽ ᱦᱮᱸᱻ ᱰᱤᱡᱮ ᱰᱤᱡᱮ ᱟᱨ ᱪᱷᱟᱹᱯᱨᱤ ᱮᱱᱮᱡ ᱠᱚ, ᱮᱱᱮᱡ ᱠᱟᱱᱟ ᱱᱷᱟᱜ, ᱛᱚ, ᱰᱤᱡᱮ ᱮᱱᱮᱡ ᱢᱟ, ᱩᱱᱟᱹᱜ ᱫᱚ, ᱮᱱᱛᱮᱫ ᱵᱟᱝ, ᱤᱭᱟᱹ ᱠᱟᱱᱟ ᱦᱟᱸᱜ, ᱛᱚᱵᱮ ᱪᱷᱟᱯᱨᱤ ᱮᱱᱮᱡ ᱫᱚ, ᱟᱹᱰᱤ ᱢᱟᱱᱮ, ᱥᱚᱱᱢᱟᱱ ᱞᱮᱠᱟ ᱦᱮᱸ ᱾ ᱚᱥᱩᱵᱤᱫᱟ ᱦᱳᱭ, ᱥᱚᱱᱢᱟᱱ ᱞᱮᱠᱟᱱᱟᱜ ᱫᱚ, ᱵᱟᱝ ᱠᱟᱱᱟ ᱾ ᱛᱚᱵᱮ, ᱡᱟᱭᱦᱳᱠ ᱛᱚᱵᱮ, ᱰᱤᱡᱮ ᱡᱮ, ᱮᱱᱦᱚᱸ ᱰᱤᱡᱮ ᱨᱮᱠᱚ, ᱜᱩᱨᱩᱛᱭᱚ ᱟᱠᱟᱱ ᱜᱮᱭᱟ ᱾ ᱛᱚᱵᱮ ᱦᱮᱸ ᱰᱤᱡᱮ ᱨᱮᱠᱚ, ᱜᱩᱨᱩᱛᱚᱣᱟᱜ ᱟᱠᱟᱱᱟ, ᱛᱚᱵᱮ, ᱛᱩᱢᱫᱟᱜ ᱴᱟᱢᱟᱠ, ᱫᱚᱝ ᱞᱟᱜᱽᱲᱮ, ᱮᱱᱮᱡ ᱥᱮ ᱥᱮᱨᱮᱧ, ᱚᱱᱟ, ᱟᱥᱛᱮ, ᱟᱥᱛᱮ ᱰᱟᱵᱟᱣ, ᱪᱟᱞᱟᱜ ᱠᱟᱱᱟ ᱾ ᱟᱨ ᱚᱱᱟ, ᱢᱤᱫᱴᱮᱱ ᱟᱵᱚᱣᱟᱜ ᱩᱨᱩᱢ ᱩᱯᱨᱩᱢ ᱠᱟᱱᱟ ᱾ ᱟᱫᱚ, ᱱᱚᱣᱟ ᱡᱩᱫᱤ ᱟᱵᱚ, ᱚᱱᱠᱟ ᱜᱮᱵᱚᱱ, ᱰᱟᱵᱟᱣ ᱚᱪᱚᱭᱮ ᱠᱷᱟᱡ, ᱛᱚᱵᱮ, ᱟᱵᱚᱣᱟᱜ ᱩᱨᱩᱢ, ᱩᱯᱨᱩᱢ ᱫᱚ ᱚᱠᱟ, ᱥᱮᱪᱚᱜᱼᱟ ᱾ ᱵᱚᱞᱮ ᱛᱚ, ᱱᱚᱣᱟ ᱵᱤᱥᱚᱭ ᱛᱮ, ᱛᱷᱚᱲᱟ ᱜᱟᱱ ᱠᱟᱹᱴᱤᱡ, ᱞᱟᱹᱭ ᱧᱚᱜ ᱵᱮᱱ ᱾
ᱛᱷᱚᱲᱟ ᱜᱟᱱ ᱢᱟᱱᱮ, ᱱᱚᱣᱟ ᱫᱚ, ᱵᱩᱡᱷᱟᱹᱣ ᱨᱮᱭᱟᱜ ᱞᱟᱹᱠᱛᱤ ᱢᱮᱱᱟᱜᱼᱟ ᱾ ᱪᱮᱫᱟᱜ ᱥᱮ, ᱟᱵᱩᱣᱟᱜ ᱡᱟᱹᱛᱤ ᱨᱮᱭᱟᱜ, ᱥᱮ ᱥᱮᱨᱣᱟ ᱨᱮᱭᱟᱜ ᱛᱩᱢᱫᱟᱜ ᱴᱟᱢᱟᱠ, ᱢᱮᱱᱟᱜ ᱛᱟᱵᱚᱱᱟ ᱾ ᱟᱵᱚᱣᱟᱜ ᱢᱚᱱᱮ, ᱡᱤᱣᱤ ᱡᱩᱫᱤ, ᱨᱟᱹᱥᱠᱟᱹ ᱨᱮᱭᱟᱜ ᱤᱪᱪᱷᱟ ᱢᱮᱱᱟᱜ ᱛᱟᱵᱚᱱᱟ, ᱮᱸᱰᱮᱠᱷᱟᱱ ᱫᱚ ᱛᱩᱢᱫᱟᱜ ᱴᱟᱢᱟᱠ ᱛᱮᱜᱮ, ᱵᱚᱱ ᱨᱟᱹᱥᱠᱟᱹ ᱫᱟᱲᱮᱭᱟᱜᱼᱟ ᱾ ᱪᱮᱫᱟᱜ? ᱱᱚᱝᱠᱟᱱ ᱰᱤᱡᱤᱴᱮᱞ, ᱥᱟᱣᱩᱱᱰ ᱱᱤᱭᱟᱹ ᱛᱮ ᱟᱵᱚᱣᱟᱜ ᱚᱱᱟ ᱵᱟᱝᱠᱷᱟᱱ ᱪᱮᱫ ᱵᱟᱵᱚᱱ ᱛᱟᱦᱮᱸ ᱫᱟᱲᱮᱭᱟᱜ-ᱟ ᱥᱮ ᱪᱮᱫ? ᱟᱫᱚ ᱱᱤᱥᱪᱳᱭ ᱵᱚᱱ ᱛᱟᱦᱮᱸ ᱫᱟᱲᱮᱭᱟᱜ ᱜᱮᱭᱟ ᱚᱱᱟᱛᱮ ᱱᱤᱡᱮᱨᱟᱜ ᱢᱮᱱᱟᱜ ᱛᱟᱵᱚᱱᱟ᱾ᱛᱚ ᱮ ᱚᱱᱟ ᱠᱚᱛᱮ ᱜᱮᱵᱚᱱ ᱨᱟᱹᱥᱠᱟᱹ ᱨᱚᱢᱚᱡᱽ ᱞᱮᱱᱠᱷᱟᱱ ᱜᱮ ᱢᱚᱸᱡᱽ ᱤᱧ ᱢᱮᱱᱫᱟ ᱤᱧ ᱫᱚ᱾
ᱦᱩᱸ ᱴᱷᱤᱠ ᱴᱷᱤᱠ ᱟᱹᱞᱤᱧ ᱦᱚᱸ ᱱᱚᱣᱟ ᱠᱟᱛᱷᱟ ᱜᱤᱞᱤᱧ ᱢᱮᱱᱮᱫ ᱠᱟᱱᱟ, ᱟᱨ ᱫᱤᱥᱚᱢ ᱦᱚᱲ ᱨᱮᱱ ᱠᱚᱦᱚᱸ ᱮᱱᱛᱮᱫ ᱱᱚᱣᱟ ᱠᱟᱛᱷᱟ ᱜᱮᱞᱤᱧ ᱵᱟᱰᱟᱭ ᱦᱚᱪᱚ ᱞᱤᱧ ᱜᱚᱴᱟᱭᱮᱫᱟ ᱟᱫᱚ ᱱᱚᱝᱠᱟ ᱜᱮ ᱡᱩᱫᱤ ᱟᱵᱚ ᱵᱚᱱ ᱢᱤᱞᱟᱹᱣ ᱞᱮᱱᱠᱷᱟᱡ ᱚᱵᱚᱥᱥᱚᱭ ᱦᱩᱭᱩᱜ-ᱟ,